ᱦᱩᱸ
ᱛᱚ ᱪᱮᱫ ᱠᱚᱯᱮ ᱪᱤᱠᱟᱹ ᱵᱟᱲᱟᱭ ᱫᱟ
ᱱᱚᱜᱼᱚᱭ ᱫᱩᱸᱲᱩᱵ ᱵᱟᱲᱟ ᱦᱩᱭ ᱠᱟᱱᱟ᱾
ᱦᱩᱞ ᱢᱟᱦᱟ ᱠᱚ ᱥᱮᱴᱮᱨ ᱦᱤᱡᱩᱜ ᱠᱟᱱᱟ ᱦᱮᱸ ᱥᱮ
ᱦᱮᱸ
ᱦᱩᱞ ᱢᱟᱦᱟ ᱠᱚ ᱥᱮᱴᱮᱨ ᱦᱤᱡᱩᱜ ᱠᱟᱱᱟ
ᱦᱮᱸ ᱥᱮᱴᱮᱨᱚᱜ ᱠᱟᱱᱟ ᱛᱚ᱾ ᱟᱯᱮ ᱥᱮᱫ ᱫᱚᱯᱮ ᱢᱟᱱᱟᱣ ᱜᱮᱭᱟ ᱥᱮ ᱵᱟᱝ?
ᱦᱩᱸ ᱟᱞᱮ ᱥᱮᱫ ᱠᱚ ᱢᱟᱱᱟᱣ ᱜᱮᱭᱟ ᱦᱩᱞ ᱢᱟᱦᱟ ᱠᱚ
ᱦᱮᱸᱛᱚ
ᱟᱯᱮᱥᱮᱫ ᱫᱚ ᱪᱮᱫ ᱞᱮᱠᱟ ᱠᱚ ᱢᱟᱱᱟᱣ ᱜᱮᱭᱟ ᱦᱩᱞ ᱢᱟᱦᱟ ᱠᱚ?
ᱟᱞᱮ ᱥᱮᱫ ᱦᱚᱸ ᱢᱟᱱᱟᱣ ᱜᱮᱭᱟᱞᱮ ᱵᱷᱟᱹᱞᱤ ᱜᱮ ᱟᱫᱚ ᱦᱩᱞ ᱢᱟᱦᱟ ᱢᱟᱲᱟᱝ ᱫᱤᱱ ᱠᱷᱚᱱᱟᱜ ᱢᱟᱱᱮ ᱵᱟᱨ ᱫᱤᱱ ᱞᱟᱦᱟ
ᱦᱮᱸ
ᱡᱟᱦᱟ ᱨᱮ ᱥᱤᱸᱫᱩ ᱠᱟᱹᱱᱩ ᱠᱚ ᱵᱮᱱᱟᱣ ᱟᱠᱟᱫ ᱞᱮᱭᱟ ᱛᱚ᱾
ᱦᱮᱸ
ᱚᱸᱰᱮ ᱞᱮ ᱥᱟᱯᱟ ᱦᱚᱴᱚ ᱠᱟᱜᱼᱟ᱾
ᱦᱮᱸ
ᱵᱟᱨ ᱫᱤᱱ ᱢᱟᱲᱟᱝ ᱨᱮᱞᱮ ᱥᱟᱯᱟᱭᱟ ᱡᱮᱫᱤᱱ ᱦᱤᱞᱳᱜ ᱯᱩᱡᱟᱹ ᱦᱩᱭᱩᱜᱼᱟ ᱥᱮᱫᱤᱱ ᱦᱤᱞᱳᱜ ᱥᱮᱸᱛᱟᱜ ᱵᱮᱸᱲᱟ ᱫᱚ ᱰᱟᱹᱝᱜᱩᱣᱟᱹ ᱠᱩᱸᱲᱤ ᱜᱤᱽᱨᱟᱹ ᱠᱚ ᱪᱟᱞᱟᱜᱼᱟ ᱪᱟᱞᱟᱜ ᱛᱮ ᱚᱸᱰᱮ ᱞᱮ ᱜᱩᱨᱤᱡᱽ
ᱟᱨ ᱩᱯᱟᱹᱥ ᱠᱟᱜᱼᱟ ᱞᱮ ᱟᱨᱠᱤ ᱩᱯᱟᱹᱥ ᱠᱟᱛᱮᱫ ᱜᱮ ᱛᱟᱯᱚᱨᱮ ᱛᱩᱯᱩ ᱥᱟᱯᱷᱟ ᱠᱟᱛᱮᱫ ᱥᱟᱹᱲᱤ ᱟᱞᱛᱟ ᱯᱟᱹᱲ ᱥᱟᱹᱲᱤ ᱦᱚᱨᱚᱜ ᱠᱟᱛᱮᱜ
ᱦᱩᱸ
ᱢᱟᱱᱮ ᱟᱸᱭᱩ ᱦᱚᱲ ᱠᱚᱫᱚ ᱟᱞᱛᱟ ᱯᱟᱹᱲᱞᱮ ᱦᱚᱨᱚᱜᱟ ᱟᱨ ᱵᱟᱵᱟ ᱦᱚᱲ ᱠᱚᱫᱚ ᱫᱷᱩᱸᱛᱤ ᱥᱟᱫᱟ ᱫᱷᱩᱸᱛᱤ ᱦᱚᱨᱚᱜ ᱠᱟᱛᱮᱜ ᱞᱮ ᱪᱟᱞᱟᱜᱼᱟ ᱱᱟᱸᱭᱠᱮ ᱞᱮ ᱤᱫᱤᱭᱮᱭᱟ ᱛᱟᱦᱮᱸ ᱛᱟᱯᱚᱨᱮ ᱚᱸᱰᱮ ᱵᱚᱸᱜᱟ ᱵᱩᱨᱩ ᱠᱚ ᱦᱩᱭᱩᱜᱼᱟ
ᱦᱩᱸ
ᱵᱚᱸᱜᱟ ᱵᱩᱨᱩ ᱦᱩᱭ ᱵᱟᱲᱟ ᱠᱛᱮᱫ ᱚᱱᱟ ᱠᱟᱹᱴᱤᱡ ᱯᱟᱥ ᱧᱚᱜ ᱨᱮᱜᱮ ᱚᱸᱰᱮᱜᱮ ᱥᱳᱸᱲᱮᱭᱟᱞᱮ ᱚᱱᱟᱞᱮ ᱡᱚᱢᱟ
ᱟᱨ ᱠᱚ ᱦᱤᱡᱩᱜᱼᱟ
ᱦᱳᱭ ᱟᱨᱞᱮ ᱦᱤᱡᱩᱜᱼᱟ ᱮᱸᱱᱮᱡ ᱥᱮᱸᱨᱮᱧ ᱠᱚᱫᱚ ᱪᱮᱫ ᱵᱟᱝ ᱦᱩᱭᱩᱜ ᱜᱮᱭᱟ ᱚᱱᱠᱟ ᱞᱮᱠᱟ ᱫᱚ
ᱢᱟᱱᱮ ᱵᱷᱟᱹᱜᱤ ᱠᱚ ᱢᱟᱱᱟᱣᱟ
ᱦᱳᱭ ᱚᱱᱠᱟ ᱵᱚᱸᱜᱟ ᱛᱮᱫ ᱞᱮ ᱵᱚᱸᱜᱟᱭᱟ ᱮᱸᱴᱟᱜ ᱥᱮᱫ ᱫᱚ ᱦᱟᱱᱟ ᱱᱤᱭᱟᱹ ᱮᱸᱱᱮᱡ ᱠᱚᱠᱚ ᱫᱚᱦᱚᱭᱟᱛᱚ ᱟᱞᱮ ᱫᱚ ᱚᱱᱟ ᱠᱚᱫᱚ ᱵᱟᱞᱮ ᱫᱚᱦᱚᱭ ᱜᱮᱭᱟ
ᱡᱷᱚᱛᱚ ᱵᱚᱸᱜᱟ ᱵᱩᱨᱩ ᱦᱩᱭᱩᱜᱼᱟ ᱚᱱᱟ ᱠᱚᱜᱮ
ᱦᱳᱭ ᱦᱩᱸ
ᱛᱚ ᱚᱱᱟ ᱚᱸᱰᱮ ᱛᱚᱵᱮ ᱚᱠᱟ ᱠᱚᱨᱮᱱ ᱟᱹᱛᱩ ᱠᱚᱨᱮᱱ ᱠᱚ ᱦᱤᱡᱩᱜ ᱜᱮᱭᱟ ᱧᱮᱞ?
ᱦᱤᱡᱩᱜ ᱜᱮᱭᱟ ᱠᱚ ᱥᱟᱺᱜᱤᱧ ᱥᱟᱺᱜᱤᱧ ᱠᱚᱨᱮᱱ
ᱦᱩᱸ
ᱟᱞᱮ ᱴᱚᱞᱟ ᱯᱟᱲᱟ ᱨᱮᱱ ᱢᱟ ᱢᱮᱱᱟᱜ ᱠᱚᱜᱮ
ᱦᱩᱸᱻ
ᱛᱟᱦᱟᱞᱮ ᱟᱯᱮᱥᱮᱱ ᱦᱳᱭᱳᱜ ᱜᱮᱭᱟ ᱛᱚ?
ᱟᱞᱮᱥᱮᱫ ᱱᱤᱭᱟᱹ ᱫᱚ ᱯᱩᱡᱟᱹ ᱦᱩᱭᱩᱜ ᱜᱮᱭᱟ ᱟᱞᱮ ᱫᱚ ᱠᱟᱞ ᱟᱹᱛᱳ ᱨᱮᱜᱮᱞᱮ ᱢᱟᱱᱟᱣ ᱢᱩᱨᱛᱤ ᱠᱚᱫᱚ ᱦᱟᱸᱜ ᱵᱟᱹᱱᱩᱜᱼᱟ ᱟᱞᱮ ᱥᱩᱨ ᱨᱮᱫᱚ ᱟᱞᱮ ᱵᱟᱡᱟᱨ ᱨᱮ ᱢᱮᱱᱟᱜᱼᱟ
ᱟ
ᱟᱫᱚ ᱚᱸᱰᱮ ᱟᱛᱳ ᱨᱮᱜᱮᱞᱮ ᱢᱟᱱᱟᱣᱟ ᱥᱮᱛᱟᱜ ᱨᱮ ᱡᱚᱛᱚ ᱦᱚᱲ ᱛᱳᱯᱩ ᱯᱷᱟᱨᱪᱟ ᱠᱟᱛᱮᱫ ᱡᱷᱚᱛᱚ ᱦᱚᱲ ᱜᱮ ᱠᱩᱲᱤ ᱦᱚᱯᱚᱱ ᱠᱚ ᱥᱟᱹᱲᱤ ᱠᱚ ᱵᱟᱸᱫᱮᱭᱟ ᱛᱟᱨᱯᱚᱨ ᱡᱷᱚᱛᱚ ᱦᱚᱲ ᱜᱮ ᱫᱷᱩᱛᱤ ᱠᱚ ᱦᱚᱨᱚᱜ ᱠᱟᱜ ᱮᱛᱮᱫ ᱞᱮ ᱪᱟᱞᱟᱜᱼᱟ ᱟᱞᱮ ᱟᱞᱮ ᱫᱚ ᱱᱟᱜ ᱠᱷᱟᱱ ᱵᱚᱸᱜᱟᱼ ᱵᱩᱨᱩ
ᱦᱩᱸ ᱟᱫᱚ ᱚᱸᱰᱮ ᱫᱚ ᱚᱠᱚᱭ ᱵᱚᱸᱜᱟᱭ ᱛᱟᱯᱮᱭᱟ
ᱵᱚᱸᱜᱟᱭ ᱛᱟᱞᱮᱭᱟ ᱚᱸᱰᱮ ᱫᱚ ᱱᱟᱭᱠᱮ ᱵᱚᱸᱜᱟᱭ ᱛᱟᱞᱮᱭ ᱞᱮᱤᱡ ᱩᱱᱤ ᱜᱮ
ᱦᱮᱸᱛᱚ
ᱩᱱᱤᱜᱮ ᱵᱚᱸᱜᱟᱼ ᱵᱩᱨᱩᱭᱟ ᱯᱷᱳᱴᱳ ᱠᱚ ᱪᱤᱛᱟᱹᱨ ᱠᱚ ᱛᱟᱦᱮᱱᱟ ᱵᱤᱫᱩ ᱪᱟᱱᱫᱟᱱ ᱩᱱᱠᱤᱱᱟᱜ ᱦᱮᱸ
ᱦᱮᱸ ᱛᱚ
ᱦᱮᱸ ᱦᱮᱸ ᱟᱞᱮ ᱴᱷᱮᱱ ᱦᱚᱸ ᱢᱟᱱᱮ ᱵᱷᱮᱞᱮ ᱜᱮ ᱵᱷᱟᱹᱞᱤ ᱜᱮᱞᱮ ᱢᱟᱱᱟᱣᱟ
ᱦᱩᱸ
ᱟᱨ ᱟᱹᱛᱩ ᱨᱚ ᱢᱟᱱᱮ ᱵᱟᱡᱟᱨ ᱨᱮᱦᱚᱸ ᱦᱩᱭᱩᱜ ᱜᱮᱭᱟ ᱚᱸᱰᱮ ᱢᱩᱨᱛᱤ ᱢᱮᱱᱟᱜᱼᱟ ᱚᱸᱰᱮ ᱦᱚᱸ ᱧᱮᱞ ᱠᱚ ᱪᱟᱜ ᱜᱮ ᱠᱤᱪᱷᱩ ᱜᱟᱱ ᱦᱚᱲ ᱟᱞᱮ ᱟᱛᱳ ᱨᱮᱱ
ᱦᱩᱸ
ᱚᱸᱰᱮ ᱫᱚ ᱢᱩᱨᱛᱤ ᱢᱮᱱᱟᱜᱼᱟ ᱥᱤᱫᱩᱼᱠᱟᱹᱱᱩᱣᱟᱜ
ᱦᱩᱸ ᱟᱞᱮ ᱫᱚᱠᱚ ᱡᱩᱛ ᱠᱟᱜ ᱞᱮᱭᱟ ᱟᱹᱛᱩ ᱨᱮᱜᱮ
ᱟᱫᱚ ᱠᱚ ᱡᱩᱜ ᱠᱟ ᱯᱮ ᱥᱮ ᱪᱮ
ᱦᱩᱸ
ᱦᱩᱸ
ᱫᱚᱢᱮ ᱠᱚ ᱨᱟᱹᱯᱩᱫ ᱵᱟᱲᱟ ᱠᱮᱫ ᱠᱚᱣᱟ ᱛᱚ
ᱪᱤᱞᱮ ᱠᱚ ᱨᱟᱹᱯᱩᱫᱮᱫ ᱠᱚᱣᱟ ᱦᱚᱲ ᱥᱮ ᱪᱤᱞᱤ
ᱦᱳᱭ ᱦᱚᱲ ᱜᱮ ᱫᱤᱠᱩ ᱟᱨᱠᱤ
ᱪᱮᱞᱮ ᱠᱚ ᱨᱟᱯᱩᱫ ᱠᱚᱣᱟ
ᱟᱫᱚ ᱪᱮᱫᱟᱜ ᱪᱚᱠᱚ ᱨᱟᱹᱯᱩᱫ ᱠᱚᱣᱟ ᱚᱱᱟᱫᱚ ᱵᱟᱹᱧ ᱵᱟᱲᱟᱭᱟ ᱩᱱᱟᱹᱜ ᱫᱚ ᱠᱤᱱᱛᱩ ᱟᱞᱮ ᱟᱹᱛᱩ ᱨᱮᱱ ᱫᱚ ᱵᱟᱝᱠᱚ ᱥᱮᱱ ᱠᱟᱱᱟ ᱠᱚ ᱟᱹᱛᱩ ᱫᱚ ᱵᱟᱠᱚ ᱨᱟᱹᱯᱩᱫ ᱠᱟᱜ ᱛᱟᱞᱮᱭᱟ ᱱᱚᱝᱠᱟ ᱵᱟᱡᱟᱨ ᱠᱚᱨᱮᱱ ᱫᱚ ᱟᱹᱰᱤ ᱴᱷᱮᱨ ᱨᱮᱱ ᱜᱮ ᱠᱚ ᱨᱟᱹᱯᱩᱫ ᱵᱟᱲᱟ ᱠᱟᱜ ᱠᱚᱣᱟ ᱢᱮ
ᱚᱭ ᱦᱳᱭ ᱩᱱᱠᱩ ᱫᱚ ᱟᱹᱲᱤᱥ ᱠᱚ ᱵᱩᱡᱷᱟᱹᱣᱟ ᱩᱱᱠᱩ ᱧᱮᱞ ᱫᱚ
ᱦᱳᱭ ᱟᱵᱚᱨᱮᱱ ᱩᱱᱠᱩ ᱧᱮᱞᱛᱮ ᱟᱹᱲᱤᱥᱚᱜᱼᱟ ᱠᱚ
ᱟᱫᱚ ᱩᱱᱠ ᱩᱱᱠᱩ ᱫᱚ ᱵᱟᱠᱚ ᱵᱟᱲᱟᱭ ᱫᱟ ᱡᱮ ᱩᱱᱠᱤᱱ ᱫᱚ ᱪᱮᱞᱮ ᱠᱟᱱᱟ ᱥᱮ ᱪᱮᱫ ᱞᱟᱹᱜᱤᱫ ᱢᱮᱱᱟᱜ ᱠᱤᱱᱟ
ᱩᱱᱠᱩ ᱫᱚ ᱵᱟᱲᱟᱭ ᱥᱚᱛᱳ ᱟᱫᱚ ᱩᱱᱠᱤᱱ ᱫᱚ ᱟᱵᱚ ᱥᱟᱱᱛᱟᱲ ᱨᱮᱱ ᱠᱟᱱ ᱫᱚᱠᱤᱱ
ᱠᱤᱪᱷᱩ ᱜᱟᱱ ᱫᱤᱠᱩ ᱦᱚᱸ ᱠᱚ ᱵᱟᱭᱟ ᱡᱮ ᱥᱤᱫᱼ ᱠᱟᱹᱱᱩ ᱪᱤᱞᱤ ᱠᱟᱱᱟ ᱠᱤᱱ ᱩᱱᱠᱤᱱ ᱫᱚ ᱢᱟᱱᱮ ᱞᱟᱹᱲᱦᱟᱹᱭ ᱠᱟᱫᱟᱠᱤᱱ ᱡᱮ
ᱡᱚᱛᱚ ᱜᱮᱠᱚ ᱵᱟᱲᱟᱭᱟ ᱵᱟᱲᱟᱭ ᱥᱩᱛᱩ ᱩᱱᱠᱩ ᱫᱚ ᱢᱟᱱᱮ ᱨᱟᱹᱜᱤ ᱟᱹᱲᱤᱥ ᱛᱮ
ᱦᱩᱸ
ᱟᱹᱰᱤ ᱟᱹᱰᱤ ᱡᱟᱭᱜᱟ ᱨᱮᱜᱮ ᱠᱚ ᱨᱟᱹᱯᱩᱫ ᱠᱟᱜ ᱠᱚᱣᱟ
ᱩᱱᱠᱩ ᱫᱚ ᱥᱟᱡᱮ ᱛᱮᱜᱮ ᱠᱚ ᱟᱹᱯᱩᱫ ᱠᱟᱜ ᱠᱚᱣᱟ ᱥᱮ
ᱦᱳᱭ
ᱠᱤᱪᱷᱩᱜᱟᱱ ᱡᱟᱭᱜᱟ ᱠᱷᱟᱹᱛᱤᱨ ᱨᱮᱠᱚ ᱤᱭᱟᱹ ᱠᱟᱱᱟ ᱡᱟᱭᱜᱟ ᱠᱷᱟᱹᱛᱤᱨ ᱡᱮ ᱚᱱᱟ ᱡᱟᱭᱜᱟ ᱠᱚᱨᱮ ᱡᱩᱫᱤ
ᱟᱫᱚ ᱡᱟᱦᱟᱸ ᱛᱤᱱᱟᱹᱜ ᱡᱟᱭᱜᱟ ᱜᱮ ᱵᱟᱝ ᱦᱩᱭᱱᱟ ᱟᱫᱚ ᱩᱱᱠᱤᱱ ᱨᱟᱹᱯᱩᱫ ᱠᱤᱱ ᱦᱩᱭᱩᱜᱼᱟ
ᱠᱤᱪᱷᱩ ᱜᱟᱱ ᱫᱤᱠᱩ ᱫᱚ ᱦᱳᱭ ᱟᱫᱚ ᱠᱤᱪᱷᱩᱜᱟᱱ ᱫᱤᱠᱩ ᱚᱱᱠᱟ ᱢᱮᱱᱟᱜ ᱠᱚᱣᱟ ᱡᱮ ᱩᱱᱠᱩ ᱵᱟᱠᱚ ᱧᱮᱞ ᱥᱟᱦᱟᱫᱟᱲᱮᱭᱼᱟ ᱩᱱᱠᱩ
ᱦᱮᱸ
ᱟᱫᱚ ᱚᱱᱟ ᱱᱤᱭᱟᱹ ᱫᱚ ᱱᱟᱜ ᱠᱷᱟᱱ ᱟᱚ ᱥᱟᱱᱛᱟᱲ ᱡᱚᱛᱚ ᱦᱚᱲᱮ ᱢᱮᱱᱟᱜ ᱠᱚᱣᱟ ᱫᱤᱠᱩ ᱛᱩᱞᱟᱹᱡ ᱫᱚᱵᱚᱱ ᱧᱮᱞ ᱠᱚᱣᱟ ᱡᱟᱦᱟᱸ ᱠᱚ ᱠᱚᱨᱟᱣ ᱦᱮᱸ ᱥᱮ
ᱦᱮᱸ
ᱛᱟᱯᱟᱥᱮ ᱛᱚᱵᱮ ᱵᱷᱟᱞᱮ ᱠᱚ ᱢᱟᱱᱟᱣᱼᱟ ᱛᱚᱵᱮ ᱥᱤᱫᱩ ᱠᱱᱳ ᱫᱚ ᱵᱟᱝ ᱦᱮᱸ ᱦᱩᱞ ᱢᱟᱦᱟ ᱫᱚ ᱵᱷᱟᱞᱤ ᱜᱮᱞᱮ ᱢᱟᱱᱟᱣᱼᱟ ᱦᱮᱸ
ᱤᱥᱠᱩᱞ ᱠᱚᱨᱮ ᱦᱚᱸ ᱢᱟᱱᱟᱣ ᱵᱟᱲᱟ ᱦᱩᱭᱩᱜ ᱜᱮᱭᱟ ᱯᱨᱟᱭᱢᱟᱨᱤ ᱤᱥᱠᱩᱞ ᱢᱮᱱᱟᱜ ᱟᱛᱚ ᱥᱩᱨ ᱨᱮ ᱚᱸᱰᱮ ᱦᱚᱸᱠᱚ ᱢᱮᱱᱟᱜ ᱜᱮᱭᱟ ᱚᱸᱰᱮ ᱦᱚᱞᱮ ᱪᱟᱞᱟᱜ ᱜᱮᱭᱟ᱾
ᱤᱥᱠᱩᱞ
ᱦᱩᱸ
ᱤᱥᱠᱩᱞ ᱯᱨᱟᱭᱢᱟᱨᱤ ᱤᱥᱠᱩᱞ ᱢᱮᱱᱟᱜ ᱟᱥᱮ ᱚᱸᱰᱮ ᱚᱸᱰᱮ ᱠᱚ ᱢᱮᱱᱟᱜ ᱜᱮᱭᱟ
ᱦᱮᱸ ᱚᱸᱰᱮ ᱦᱚᱸᱠᱚ ᱢᱟᱱᱟᱣ ᱜᱮᱭᱟ ᱚᱸᱰᱮ ᱦᱚᱞᱮ ᱪᱟᱞᱟᱜ ᱜᱮᱭᱟ᱾
ᱚ ᱞᱟᱦᱟᱛᱮ ᱟᱞᱮᱦ ᱡᱚᱠᱷᱚᱱ ᱤᱥᱠᱩᱞ ᱨᱮ ᱯᱟᱲᱦᱟᱜ ᱯᱨᱟᱭᱢᱟᱨᱤ ᱚᱸᱰᱮ ᱦᱚᱠᱚ ᱢᱟᱱᱟᱣ ᱛᱟᱦᱮᱸᱫ ᱫᱚᱨᱠᱟᱨ ᱠᱟᱱᱟᱥᱮ ᱚᱸᱰᱮ ᱟᱞᱮ ᱤᱥᱠᱩᱞ ᱯᱨᱟᱭᱢᱟᱨᱤ ᱤᱥᱠᱩᱞ ᱨᱮᱞᱮ ᱢᱟᱱᱟᱣ ᱛᱟᱦᱮᱸᱫ ᱚᱸᱰᱮ ᱪᱤᱛᱟᱹᱨ ᱛᱟᱦᱮᱱ ᱛᱟᱦᱮᱸᱜ ᱥᱤᱫᱩᱠᱟᱹᱱᱩᱣᱟᱜ ᱧᱮᱞ ᱠᱟᱛᱮ ᱫᱷᱩᱯ ᱠᱚᱞᱮ
ᱠᱟᱫᱟᱢᱵᱟᱲᱟ ᱤᱥᱠᱩᱞ ᱨᱮᱫᱚ ᱚᱸᱰᱮ ᱫᱚ ᱢᱩᱨᱛᱤ ᱫᱚ ᱵᱟᱹᱱᱩᱜᱼᱟ ᱚᱸᱰᱮ ᱫᱚ ᱪᱤᱛᱟᱹᱨ ᱜᱮ ᱟᱨᱠᱤ ᱯᱷᱳᱴᱚᱜ ᱜᱮ ᱫᱚᱦᱚ ᱠᱟᱛᱮᱜ ᱵᱚᱸᱜᱟ ᱵᱩᱨᱩ ᱦᱩᱭᱩᱜᱼᱟ᱾
ᱦᱮᱸ ᱫᱚᱦᱚ ᱠᱟᱛᱮ ᱡᱟᱭᱜᱟ ᱫᱷᱩᱵ ᱠᱚᱞᱮ ᱟᱨᱟᱣ ᱵᱟᱲᱟᱜᱼᱟ ᱢᱟᱞᱟ ᱠᱚᱞᱮ ᱟᱨᱟᱣ ᱵᱟᱲᱟ ᱟᱠᱤᱱᱟ ᱛᱟᱨᱯᱚᱨ ᱡᱟᱜᱮ ᱵᱤᱥᱠᱩᱴ ᱠᱚ ᱮᱢᱟᱞᱮᱭᱟ ᱚᱱᱟ ᱜᱮᱞᱮ ᱟᱫᱚᱞᱮ ᱡᱚᱢ ᱵᱟᱲᱟᱭᱟ᱾
ᱦᱳᱭ ᱟᱞᱮ ᱦᱚᱸ ᱚᱱᱠᱟ ᱜᱮᱮ ᱠᱟᱹᱴᱤᱡ ᱨᱮᱫᱚ᱾
ᱦᱮᱸ ᱛᱟᱦᱞᱮ ᱱᱤᱛᱚᱜ ᱫᱚ ᱱᱟᱸᱜ ᱠᱷᱟᱱ ᱠᱚ ᱢᱟᱱᱟᱣᱟ ᱥᱮ ᱵᱟᱝ ᱵᱟᱹᱧ ᱵᱟᱲᱟᱭᱟ
ᱦᱳᱭ ᱟᱞᱮ ᱦᱚᱸ ᱚᱸᱰᱮ ᱦᱟᱜ ᱠᱚ ᱢᱟᱱᱟᱣ ᱮᱫᱟ ᱠᱚ ᱥᱮ ᱦᱟᱸᱜ ᱵᱟᱝ ᱦᱟᱸᱜ ᱟᱫᱚ ᱜᱚᱢᱠᱮ ᱫᱚ ᱩᱴᱷᱟᱹᱣ ᱮᱱᱟᱭ ᱛᱚ
ᱦᱮᱸ
ᱪᱮᱫ ᱠᱚ ᱪᱤᱠᱟᱹᱭᱮᱫᱼᱟ ᱱᱟᱜ ᱢᱤᱫᱴᱮᱱ ᱦᱚᱸ ᱥᱟᱱᱛᱟᱲ ᱢᱮᱱᱟᱭᱟ ᱢᱤᱫᱴᱮᱱ ᱫᱤᱠᱩ ᱢᱮᱱᱟᱭᱟ ᱱᱟᱦᱟᱜ
ᱛᱚ ᱚᱸᱰᱮ ᱛᱚ ᱯᱩᱨᱟᱹ ᱯᱩᱨᱤ ᱵᱚᱱᱫᱚ ᱩᱛᱟᱹᱨᱱᱟ ᱵᱟᱝ ᱥᱟᱱᱛᱟᱲ ᱟᱜ ᱤᱥᱠᱩᱞ ᱫᱚ
ᱦᱳᱭ ᱟᱫᱚ ᱢᱤᱫᱴᱮᱱ ᱥᱟᱱᱛᱟᱲ ᱜᱚᱢᱠᱮ ᱢᱮᱱᱟᱭ ᱨᱮᱦᱚᱸ ᱟᱫᱚ ᱩᱱᱤ ᱵᱟᱭ ᱯᱟᱲᱦᱟᱣᱮᱫ ᱠᱚᱣᱟ᱾
ᱛᱚᱵᱮ ᱠᱷᱟᱡ ᱚᱠᱟᱨᱮᱠᱚ ᱯᱟᱲᱦᱟᱜ ᱠᱟᱱᱟ ᱛᱚᱵᱮ ᱚᱸᱰᱮ ᱫᱚ
ᱟᱫᱚ ᱱᱤᱛᱚᱜ ᱫᱚ ᱯᱩᱨᱟᱹ ᱯᱟᱲᱦᱟᱣ ᱫᱚ ᱵᱟᱹᱜᱤ ᱩᱛᱟᱹᱨ ᱦᱩᱭ ᱟᱠᱟᱱᱟ ᱥᱮ ᱚᱱᱟ ᱫᱚ ᱜᱤᱫᱽᱨᱟᱹ ᱠᱚᱫᱚ ᱚᱱᱟᱫᱚ ᱫᱚ ᱟᱫᱚ ᱵᱟᱠᱚ ᱥᱮᱬᱟᱭᱮᱫᱟ ᱛᱚ ᱟᱫᱚ ᱚᱲᱟᱜ ᱠᱚᱨᱮ ᱡᱟᱦᱟᱸᱭ ᱟᱭᱩ ᱵᱟᱵᱟ ᱠᱚᱠᱚ ᱵᱟᱲᱟᱭ ᱛᱟᱠᱚᱣᱟ ᱢᱟᱱᱮ ᱩᱱᱠᱩ ᱠᱚ ᱠᱟᱹᱴᱤᱡ ᱠᱟᱹᱴᱤᱡ ᱠᱚ ᱞᱟᱹᱭ ᱥᱮᱬᱟ ᱟᱠᱚ ᱠᱟᱱᱟ ᱠᱚ ᱚᱲᱟᱜ ᱨᱮᱜᱮ᱾
ᱚ ᱵᱟᱝᱞᱟ ᱜᱮ ᱵᱟᱝ
ᱦᱳᱭ ᱟᱫᱚ ᱡᱟᱦᱟᱸᱭ ᱠᱚᱨᱮᱱ ᱟᱭᱩ ᱵᱟᱵᱟ ᱠᱚ ᱵᱟᱲᱟᱭᱟ ᱩᱱᱠᱩ ᱫᱚ ᱚᱲᱟᱜ ᱨᱮᱠᱚ ᱞᱟᱹᱭ ᱟᱠᱚ ᱠᱟᱱ ᱛᱟᱠᱚᱣᱟ ᱜᱤᱫᱽᱨᱟᱹ ᱠᱚ ᱡᱚᱛᱚ ᱦᱚᱲ ᱨᱮᱱ ᱟᱭᱩ ᱵᱟᱵᱟ ᱫᱚ ᱵᱟᱠᱚ ᱵᱟᱲᱟᱭᱟ ᱛᱚ
ᱵᱟᱝ ᱛᱩᱵᱩ ᱨᱮᱦᱚᱸ ᱠᱤᱪᱷᱩᱩᱜᱟᱱ ᱢᱮᱱᱟᱜ ᱠᱚᱣᱟ ᱛᱚ ᱚᱱᱠᱟ ᱠᱟᱛᱮᱫ ᱫᱚ ᱥᱮᱬᱟ ᱵᱟᱠᱚ ᱥᱮᱬᱟ ᱫᱟᱲᱮᱭᱟᱜᱼᱟ ᱡᱩᱫᱤ ᱤᱥᱠ ᱠᱩᱞ ᱨᱮ ᱡᱟᱦᱟ ᱥᱮᱬᱟ ᱟᱨ ᱚᱸᱰᱮ ᱚᱲᱟᱜ ᱨᱮ ᱥᱮᱬᱟ ᱟᱹᱰᱤ ᱯᱷᱟᱨᱟᱠ ᱜᱮᱭᱟ᱾
ᱦᱳᱭ ᱟᱫᱚ ᱚᱸᱰᱮ ᱟᱫᱚ ᱢᱟᱪᱮᱫ ᱠᱚ ᱵᱟᱠᱚ ᱧᱟᱢᱚᱜ ᱠᱟᱱ ᱫᱚ᱾
ᱦᱮᱸ
ᱟᱫᱚ ᱢᱤᱫ ᱦᱚᱲ ᱢᱮᱱᱟᱭ ᱨᱮᱦᱚᱸ ᱩᱱᱤ ᱫᱚ ᱚᱱᱟ ᱠᱚᱫᱚ ᱵᱟᱭ ᱯᱟᱲᱦᱟᱣᱼᱟ
ᱦᱟᱱᱟ ᱮᱴᱟᱜ ᱥᱮᱫ ᱫᱚ ᱵᱟᱠᱚ ᱤᱫᱤ ᱠᱚᱭᱟ ᱮᱴᱟᱜ ᱤᱥᱠᱩᱞ ᱯᱨᱟᱭᱢᱟᱨᱤ ᱤᱥᱩᱞ ᱥᱮ ᱚᱸᱰᱮ ᱜᱮ ᱡᱮ ᱯᱟᱲᱦᱟᱣ ᱮᱢ ᱚᱱᱠᱟᱱ ᱠᱟᱛᱷᱟ ᱫᱚ ᱵᱟᱝ ᱠᱟᱱᱟ ᱫᱚ᱾ ᱵᱟᱝ ᱟᱫᱚ ᱵᱟᱱᱩᱜ-ᱟ ᱟᱞᱮ ᱥᱩᱨ ᱠᱚᱨᱮᱫ ᱫᱚ ᱤᱥᱠᱩᱞ ᱫᱚ ᱟᱰᱤ ᱥᱟᱹᱜᱤᱧ ᱪᱟᱞᱟᱜ ᱦᱩᱭᱩᱜ-ᱟ ᱦᱚᱸ ᱛᱚᱵᱮ ᱟᱯᱮ ᱥᱮᱫ ᱛᱚᱵᱮ ᱜᱤᱫᱽᱨᱟᱹ ᱠᱚᱫᱚ ᱵᱟᱝᱞᱟ ᱯᱟᱹᱨᱥᱤ ᱛᱮᱠᱚ ᱯᱟᱲᱦᱟᱣ ᱠᱚᱣᱟ ᱡᱟᱱᱤᱡ ᱦᱮᱸᱥᱮ
ᱦᱳᱭ
ᱟᱫᱚ ᱟᱯᱮ ᱥᱮᱫ ᱫᱚ ᱚᱵᱷᱟᱵ ᱡᱟᱞᱟ ᱵᱟᱝ ᱡᱮ ᱵᱟᱹᱱᱩᱜᱼᱟ
ᱦᱮᱸ ᱟᱞᱮ ᱦᱟᱹᱵᱤᱡ ᱜᱮ ᱛᱟᱦᱮᱸ ᱠᱟᱱᱟ
ᱚᱱᱟ ᱱᱤᱭᱮ ᱵᱟᱯᱮ ᱞᱟᱹᱭ ᱵᱟᱲᱟ ᱟᱠᱟᱫᱟ ᱡᱮ ᱩᱱᱠᱩ ᱱᱚᱝᱠᱟ ᱯᱟᱲᱦᱟᱣ ᱥᱟᱱᱛᱟᱲ ᱫᱚᱨᱠᱟᱨ
ᱦᱮᱸ ᱢᱮᱱ ᱟᱠᱟᱫᱟᱞᱮ ᱡᱮ ᱥᱟᱱᱛᱟᱲ ᱛᱮ ᱡᱮᱢᱚᱱ ᱠᱚ ᱚᱞᱚᱜ ᱠᱚ ᱥᱮᱬᱟᱭ ᱛᱟᱞᱮ ᱢᱟ ᱜᱤᱫᱽᱨᱟᱹ ᱠᱚ ᱟᱫᱚ ᱠᱚ ᱞᱟᱹᱭᱮᱜᱼᱟ ᱚᱠᱚᱭ ᱯᱟᱲᱦᱟᱣ ᱠᱚᱣᱟᱭ ᱟᱞᱮ ᱫᱚ ᱵᱟᱞᱮ ᱵᱟᱲᱟᱭᱟ ᱛᱟᱷᱚᱞᱮ ᱟᱞᱮ ᱢᱤᱫᱴᱮᱡ ᱜᱚᱢᱠᱮ ᱫᱚᱨᱠᱟᱨ ᱛᱟᱞᱮ ᱟᱞᱮ ᱫᱚ
ᱜᱚᱢᱠᱮ ᱫᱚ ᱵᱟᱠᱚ ᱦᱚᱦᱚ ᱟᱠᱟᱫᱮᱭᱟ
ᱵᱟᱝ ᱟᱫᱚ ᱱᱚᱜ-ᱚᱭ ᱮᱠᱷᱚᱱᱚ ᱯᱚᱨᱡᱚᱱᱛᱚ ᱟᱹᱣᱨᱤ ᱦᱤᱡᱩᱜᱼᱟ
ᱮ ᱦᱩᱭ ᱫᱚ ᱦᱩᱭᱩᱜᱼᱟ ᱟᱱᱟ ᱱᱤᱭᱮ ᱠᱟᱹᱴᱤᱡ ᱞᱟᱹᱭ ᱵᱟᱲᱟᱭ ᱯᱮ ᱚᱱᱟ ᱱᱤᱭᱮ ᱦᱩᱭᱩᱜᱼᱟ
ᱦᱳᱭ ᱢᱮᱱ ᱫᱚᱞᱮ ᱢᱮᱱ ᱵᱟᱲᱟᱭᱮᱫ ᱜᱮᱭᱟ ᱡᱮᱢᱚᱱ ᱢᱤᱫᱴᱟᱝ ᱥᱟᱱᱛᱟᱲ ᱜᱚᱝᱠᱮ ᱦᱤᱡᱩᱜ ᱢᱟᱭ
ᱦᱩᱸ ᱚᱱᱟ ᱟᱹᱰᱤ ᱱᱟᱯᱟᱭ ᱠᱟᱛᱷᱟ ᱟᱯᱮ ᱥᱮᱫ ᱛᱚᱵᱮ ᱩᱞ ᱠᱚ ᱛᱚᱵᱮ ᱪᱮᱫ ᱞᱮᱠᱟ ᱫᱟᱨᱮ ᱛᱟᱦᱮᱸ ᱠᱟᱱᱟ ᱫᱷᱚᱨᱚ ᱡᱚ ᱞᱮᱱᱟ
ᱡᱚ ᱫᱚ ᱡᱚ ᱞᱮᱱ ᱜᱮᱭᱟ ᱫᱚᱢᱮ ᱫᱚ ᱵᱟᱝ ᱡᱚ ᱟᱠᱟᱱᱟ ᱱᱤᱭᱟᱹ ᱵᱟᱨ ᱫᱚ
ᱟᱯᱮ ᱫᱚ ᱥᱮᱫ ᱥᱮᱬᱟ ᱥᱮᱬᱟ ᱩᱞ ᱛᱟᱦᱮᱸ ᱠᱟᱱᱟ ᱥᱮ ᱪᱮᱫ
ᱦᱮᱸ ᱦᱮᱸ ᱥᱮᱬᱟ ᱥᱮᱬᱟ ᱟᱜ ᱜᱮ
ᱚ ᱚᱱᱟ ᱫᱟᱨᱮ ᱫᱚ ᱢᱮᱱᱟᱜ ᱜᱮᱭᱟ ᱥᱮ ᱜᱚᱡ ᱮᱱᱟ
ᱫᱟᱨᱮ ᱠᱚᱫᱚ ᱢᱮᱱᱟᱜ ᱜᱮᱭᱟ ᱟᱫᱚ ᱡᱚ ᱜᱮ ᱵᱟᱝ ᱡᱚ ᱟᱠᱟᱱᱟ ᱱᱤᱭᱟᱹᱵᱟᱨ ᱫᱚ
ᱵᱩᱠᱩᱞ ᱠᱟᱱᱟ ᱵᱩᱠᱩᱞᱱᱟ ᱥᱮ ᱵᱟᱝ
ᱦᱮᱸ ᱵᱩᱠᱩᱞ ᱫᱚ ᱵᱩᱠᱩᱞ ᱞᱮᱱᱟ ᱟᱫᱚ ᱡᱚ ᱜᱮ ᱵᱟᱝ ᱡᱚ ᱟᱠᱟᱱᱟ
ᱥᱮ ᱦᱚᱭ ᱦᱚᱛᱮᱭ ᱛᱮ ᱧᱩᱨ ᱪᱟᱵᱟᱭᱱᱟ
ᱟᱫᱚ ᱵᱟᱝ ᱡᱚ ᱟᱠᱟᱱᱟ ᱡᱚ ᱜᱮ
ᱦᱮᱸ ᱟᱨ ᱠᱟᱱᱴᱷᱟᱲ ᱠᱚ ᱛᱚ ᱪᱮᱫ ᱞᱮᱠᱟ ᱛᱚᱵᱮ ᱠᱟᱱᱴᱷᱟᱲ ᱦᱚᱸ ᱟᱞᱮ ᱟᱜ ᱫᱟᱨᱮ ᱫᱚ ᱢᱮᱱᱟᱜ ᱛᱟᱞᱮᱭᱟ ᱱᱤᱭᱟᱹᱵᱟᱨ ᱠᱟᱱᱴᱷᱟᱲ ᱟᱜᱩ ᱞᱮᱫᱟ ᱵᱟᱝ ᱛᱟᱦᱚᱞᱮ
ᱦᱩᱸ
ᱦᱮᱸ ᱠᱟᱱᱴᱷᱟᱲ ᱟᱜᱩ ᱞᱮᱫᱟ ᱵᱟᱝ ᱛᱟᱦᱚᱞᱮ
ᱩ ᱵᱟᱹᱧ ᱟᱹᱜᱩ ᱟᱠᱟᱫᱟ ᱵᱟᱹᱧ ᱥᱮᱱ ᱟᱠᱟᱱᱟ ᱚᱲᱟᱜ ᱥᱮ ᱫᱚ ᱛᱚᱠᱷᱚᱱ ᱜᱮ ᱤᱧᱟᱹᱜ ᱦᱚᱸ ᱮᱠᱡᱟᱢ ᱠᱚ ᱛᱟᱦᱮᱸ ᱠᱟᱱ ᱛᱤᱧᱟᱹ
ᱦᱮᱸᱛᱚ ᱱᱤᱛᱚᱜ ᱠᱤᱨᱤᱧ ᱠᱟ ᱠᱟᱛᱮᱫ ᱯᱮ ᱡᱚᱢ ᱞᱮᱫᱟ ᱥᱮ ᱵᱟᱝ ᱛᱚᱵᱮ
ᱦᱳᱭ ᱡᱚᱢ ᱫᱚᱞᱮ ᱡᱚᱢ ᱞᱮᱫ ᱜᱮᱭᱟ
ᱦᱩᱸ ᱦᱮᱸ ᱛᱚ ᱟᱯᱮᱥᱮᱫ ᱛᱚᱵᱮ ᱱᱚᱸᱰᱮ ᱱᱚᱰᱮ ᱢᱮᱥ ᱨᱮᱯᱮ ᱛᱟᱦᱮᱱᱟ ᱛᱮ ᱚᱸᱰᱮ ᱯᱮ ᱯᱤᱴᱷᱟᱹ ᱵᱟᱲᱟᱭ ᱜᱮᱭᱟ ᱥᱮ ᱵᱟᱝ ᱛᱚᱵᱮ
ᱦᱮᱸ ᱯᱤᱴᱷᱟᱹ ᱫᱚᱞᱮ ᱯᱤᱴᱷᱟᱹᱭ ᱜᱮᱭᱟ ᱟᱫᱚ ᱜᱮᱥ ᱠᱚ ᱠᱷᱚᱨᱚᱪᱚᱜᱼᱟ ᱟᱨᱠᱤ ᱠᱤ ᱚᱱᱟ ᱜᱮ
ᱦᱮᱸ ᱵᱟᱨᱛᱤ ᱠᱷᱚᱨᱪᱚᱜ ᱥᱮ
ᱟᱨ ᱪᱩᱞᱦᱟᱹ ᱨᱮᱠᱷᱟᱱ ᱫᱚ ᱚᱲᱟᱜ ᱠᱚᱨᱮ ᱠᱷᱟᱱ ᱫᱚ ᱴᱷᱤᱠ ᱜᱮ
ᱦᱮᱸ ᱟᱫᱚ ᱚᱱᱟ ᱠᱚᱨᱜ ᱫᱚ ᱱᱟᱜ ᱠᱷᱟᱱ ᱜᱮᱥ ᱠᱚᱦᱚᱸ ᱛᱚ ᱵᱟᱝ ᱧᱟᱯᱟᱢ ᱠᱟᱱᱟ
ᱦᱳᱭ ᱜᱮᱥ ᱠᱚᱦᱚᱸ ᱵᱟᱝ ᱧᱟᱢᱚᱜ ᱠᱟᱱᱟ ᱟᱹᱰᱤ ᱫᱤᱱ ᱵᱟᱝ ᱧᱟᱢᱚᱜ ᱠᱟᱱ ᱛᱟᱦᱮᱸᱜ ᱛ ᱱᱮᱛᱟᱨ ᱫᱚ ᱧᱟᱢᱚᱜ ᱠᱟᱱᱟ ᱧᱟᱢ ᱫᱚ ᱚᱱᱟ ᱦᱚᱸ ᱢᱟᱨᱟᱝ ᱟᱜ ᱨᱮᱫᱚ ᱵᱟᱝ ᱧᱟᱢᱚᱜᱼᱟ ᱠᱟᱹᱴᱤᱡ ᱡᱟᱦᱟᱸᱭ ᱴᱮᱝᱠᱤ ᱛᱟᱠᱚ ᱩᱱᱠᱩ ᱫᱚᱠᱚ ᱧᱟᱢᱮᱫ ᱜᱮᱭᱟ
ᱦᱮᱸ
ᱦᱮᱸ ᱥᱮᱬᱟ ᱴᱮᱝᱠᱤ ᱛᱟᱠᱚ ᱩᱱᱠᱩ ᱫᱚ ᱵᱟᱠᱚ ᱧᱟᱢ ᱫᱟ ᱦᱮᱸ ᱟᱹᱰᱤ ᱫᱤᱱ ᱟᱴ ᱱᱚ ᱫᱤᱱ ᱜᱟᱱ ᱞᱟᱭᱤᱱ ᱠᱟᱜ ᱦᱩᱭᱩᱜ
ᱦᱚᱸ ᱦᱮᱸ ᱞᱩᱪ ᱫᱚ ᱧᱟᱢᱚᱜ ᱠᱟᱱᱟ ᱞᱩᱪ ᱜᱮᱛᱚ ᱢᱤᱫᱴᱮᱜ ᱠᱮᱡᱤ
ᱛᱤᱱᱟᱹᱜ ᱮᱠᱥᱚ ᱠᱩᱲᱤ ᱴᱟᱠᱟ ᱛᱟᱦᱮᱸ ᱠᱟᱱᱟ ᱛᱚ ᱟᱨᱠᱚ ᱵᱟᱹᱲᱛᱤ ᱟᱠᱟᱫ ᱪᱚ ᱵᱟᱹᱧ ᱵᱟᱲᱟᱭᱟ
ᱚ ᱟᱯᱮ ᱫᱚ ᱛᱤᱱ ᱦᱚᱲ ᱯᱮ ᱛᱟᱦᱮᱱ ᱜᱮᱭᱟ ᱟᱸᱰᱮ ᱫᱚ
ᱛᱟᱦᱮᱱ ᱜᱮᱭᱟᱞᱮ ᱢᱚᱬᱮ ᱛᱩᱨᱩᱭ ᱦᱚᱲ
ᱢᱤᱫᱴᱷᱮᱱ ᱯᱮ ᱤᱥᱤᱱ ᱜᱮᱭᱟ ᱥᱮ ᱟᱞᱟᱫᱟ
ᱵᱟᱝ-ᱟ ᱵᱷᱮᱜᱟᱨ ᱵᱷᱮᱜᱟᱨ ᱞᱮ ᱤᱥᱤᱱᱟ
ᱦᱩᱸ ᱡᱚᱛᱚ ᱦᱚᱲᱟᱜ ᱜᱮ ᱜᱮᱥ ᱢᱮᱱᱟᱜ ᱛᱟᱯᱮᱭᱟ ᱥᱮ ᱪᱮᱫ
ᱦᱮᱸ ᱡᱚᱛᱚ ᱦᱚᱲᱟᱜ ᱜᱮ ᱢᱮᱱᱟᱜᱼᱟ᱾
ᱦᱩᱰᱤᱝ ᱜᱮᱥᱮ ᱪᱮᱫ ᱡᱚᱛᱚ ᱦᱚᱲᱟᱜ ᱜᱮ
ᱦᱮᱸ ᱵᱟᱨ ᱯᱮ ᱦᱚᱲ ᱫᱚ ᱯᱮ ᱦᱚᱲ ᱫᱚ ᱡᱟᱹᱱᱤᱡ ᱦᱩᱰᱤᱧᱟᱸᱜ ᱛᱟᱞᱮ
ᱚ
ᱟᱨ ᱵᱟᱠᱤ ᱫᱚ ᱥᱮᱬᱟ ᱴᱮᱝᱠᱤ ᱛᱟᱠᱚ
ᱟᱫᱚ ᱩᱱᱠᱩ ᱫᱚ ᱛᱵᱮ ᱞᱟᱦᱟ ᱨᱮᱠᱚ ᱚᱰᱟᱨ ᱠᱟᱜᱼᱟ ᱛᱚ ᱵᱟᱝ
ᱦᱳᱭ ᱟᱹᱰᱤ ᱫᱤᱱ ᱛᱟᱦᱮᱸ ᱦᱩᱭᱩᱜᱼᱟ ᱞᱟᱭᱤᱱ ᱠᱟᱜ ᱦᱩᱭᱩᱜᱼᱟ ᱫᱚᱥ ᱫᱤᱱ ᱦᱚᱸ ᱦᱩᱭᱩᱜᱼᱟ ᱵᱟᱨᱚ ᱫᱤᱱ ᱦᱚᱸ ᱦᱩᱭᱩᱜᱼᱟ᱾
ᱦᱩᱸ ᱦᱩᱸ
ᱛᱚᱵᱮᱢ ᱧᱟᱢᱟ ᱜᱮᱥ
ᱚ ᱦᱮᱸ ᱛᱟᱦᱞᱮ
ᱟᱞᱮ ᱫᱚ ᱡᱚᱠᱷᱚᱱ ᱟᱹᱰᱤ ᱡᱳᱨ ᱵᱟᱝ ᱧᱟᱢᱚᱜ ᱠᱟᱱ ᱛᱟᱦᱮᱸᱫ ᱳᱭ ᱢᱤᱫ ᱫᱤᱱ ᱜᱟᱱ ᱚᱯᱮᱠᱠᱷᱟ ᱦᱩᱭᱩᱜ ᱠᱟᱱ ᱛᱟᱞᱮ ᱛᱟᱦᱮᱸᱫ
ᱢᱤᱫ ᱫᱤᱱ ᱜᱟᱱ ᱵᱟᱝ
ᱦᱩᱸ ᱱᱮᱛᱟᱨ ᱫᱚ ᱧᱟᱢᱚᱜ ᱠᱟᱱᱟ ᱧᱟᱢ ᱫᱚ
ᱟᱫᱚ ᱱᱟᱜ ᱠᱷᱟᱱ ᱵᱟᱹᱭ ᱵᱟᱹᱭᱛᱮ ᱦᱤᱡᱩᱜᱼᱟ ᱱᱟᱜ ᱠᱷᱟᱱ ᱞᱟᱹᱭ ᱫᱟᱠᱚ ᱛᱚ
ᱟᱨ ᱪᱮᱫᱟᱜ ᱪᱚ ᱠᱚ ᱵᱚᱱᱫᱚ ᱟᱠᱟᱫ ᱠᱤᱡᱟᱹᱱᱤ
ᱟᱫᱚ ᱚᱱᱠᱟ ᱪᱮᱫ ᱞᱟᱹᱭ ᱫᱟᱠᱚ ᱡᱮ ᱡᱩᱫᱽᱫᱚ ᱦᱩᱭ ᱞᱮᱱᱟ ᱡᱮ ᱡᱟᱦᱟᱸᱨᱮ ᱟᱵᱚ ᱜᱮᱥ ᱵᱚᱱ ᱟᱹᱜᱩᱭᱟ ᱚᱱᱟ ᱫᱤᱥᱚᱢ ᱠᱷᱚᱱᱟᱜ
ᱚ
ᱚᱱᱟ ᱠᱷᱟᱹᱛᱤᱨ ᱛᱮ ᱜᱮᱥ ᱵᱟᱝ ᱦᱮᱡ ᱫᱟᱲᱮᱭᱟᱜ ᱠᱟᱱᱟ ᱟᱵᱚ ᱫᱤᱥᱚᱢ ᱨᱮ
ᱚ
ᱱᱚᱝᱠᱟ ᱠᱷᱚᱵᱚᱨ ᱧᱟᱢᱚᱜ ᱠᱟᱱᱟ ᱛᱚ ᱟᱫᱚ ᱦᱟᱸᱜ ᱠᱷᱟᱱ ᱦᱟᱯᱮ ᱵᱟᱹᱭ ᱵᱟᱹᱭᱛᱮ ᱯᱟᱪᱮᱫ ᱠᱚ ᱟᱲᱟᱜᱟ ᱱᱟᱜ ᱠᱷᱟᱱ ᱦᱤᱡᱩᱜ ᱟᱛᱚ ᱚᱱᱛᱮ ᱛᱟᱯᱟᱢ ᱠᱚ ᱪᱟᱵᱟᱭᱮᱱᱟ ᱛᱚ ᱡᱟᱹᱱᱤᱡ ᱟᱥᱟ ᱠᱚᱨᱮ ᱱᱤᱛᱚᱜ ᱫᱚ